ᱡᱚᱦᱟᱨ ᱜᱮ ᱼᱼ
ᱼᱼ ᱢᱟ ᱞᱟᱹᱭᱢᱮ ᱚᱠᱟ ᱴᱚᱯᱤᱠ ᱦᱳᱭ ᱦᱳᱭ ᱵᱮᱥ ᱵᱟᱲᱟᱜ ᱜᱮᱭᱟᱹᱧ ᱟᱢ ᱜᱮ ᱪᱮᱫ ᱞᱮᱠᱟ ᱢᱮᱱᱟᱜ ᱢᱮᱭᱟ?
ᱵᱮᱥ ᱜᱮ ᱵᱮᱥᱛᱮ ᱨᱚᱲ ᱟᱸᱡᱚᱢᱚᱜ ᱠᱟᱱᱟ ᱤᱧᱟᱹᱜ? ᱼᱼ
ᱦᱳᱭ ᱦᱳᱭ ᱵᱮᱥ ᱫᱷᱤᱭᱟᱱ ᱢᱟ ᱛᱚᱵᱮ ᱞᱟᱹᱭ ᱢᱮ ᱚᱠᱟ ᱴᱚᱯᱤᱠ ᱱᱤᱭᱟᱹ ᱞᱟᱝ ᱜᱟᱞ ᱢᱟᱨᱟᱜ ᱟ?
ᱟᱢ ᱪᱮᱫ ᱴᱚᱯᱤᱠ ᱨᱮ ᱤᱱᱴᱟᱨᱮᱥᱴᱮᱰ ᱢᱮᱱᱟᱢᱟ ᱪᱮᱫ ᱮᱢ ᱠᱩᱥᱤᱭᱟᱜᱼᱟ ᱡᱟᱦᱟᱱᱟᱜ ᱥᱚᱢᱟᱡᱽ ᱵᱟᱠᱷᱨᱟ ᱛᱮ ᱥᱳᱥᱟᱞ ᱢᱤᱰᱤᱭᱟ ᱵᱟᱠᱷᱨᱟ ᱛᱮ ᱵᱟᱯᱞᱟ ᱟᱵᱚᱣᱟᱜ ᱯᱚᱨᱚᱵᱽ ᱫᱮᱭᱮ ᱚᱠᱟᱴᱟᱜ
ᱢᱟ ᱛᱚᱵᱮ ᱟᱢ ᱟᱢ ᱤᱧ ᱫᱚ ᱡᱩᱛᱚ ᱡᱩᱛᱚ ᱛᱮᱜᱮ ᱠ ᱯᱷᱩᱴᱮᱵᱚᱞ ᱤᱱᱟᱹᱧ ᱠᱟᱹᱫᱤᱧᱟ ᱟᱢᱜᱮ ᱢᱟ ᱞᱟᱹᱭᱢᱮ ᱡᱟᱦᱟᱱ ᱢᱤᱫᱴᱮᱱ ᱴᱚᱯᱤᱠ ᱞᱟᱹᱭ ᱢᱮ ᱾
ᱟᱪᱪᱷᱟ ᱴᱷᱤᱠᱜᱮᱭᱟ ᱢᱮ ᱢᱤ ᱤᱧ ᱞᱟᱹᱭᱮᱫ ᱠᱟᱱᱟ ᱱᱤᱛᱚᱜ ᱡᱟᱦᱟᱸ ᱟᱵᱚ ᱥᱚᱢᱟᱡᱽ ᱨᱮ ᱡᱟᱹᱥᱛᱤ ᱪᱟᱹᱞᱩ ᱠᱟᱱᱟ ᱚᱱᱟ ᱵᱟᱨᱮ ᱛᱤᱧ ᱞᱟᱹᱭ ᱮᱫᱟ ᱾ ᱩᱸᱵᱟᱯᱞᱟ ᱴᱚᱯᱤᱠ ᱵᱟᱨᱮ ᱛᱮᱞᱟᱝ ᱰᱤᱥᱠᱟᱥᱟ ᱦᱳᱭ ᱥᱮ ᱾
ᱦᱳᱭ ᱦᱳᱭ ᱢᱟ ᱛᱚᱵᱮ ᱵᱟᱯᱞᱟ ᱴᱚᱯᱤᱠ ᱵᱟᱨᱮ ᱛᱮᱜᱮ ᱾
ᱦᱳᱭ ᱵᱟᱨᱭᱟ ᱞᱤᱠᱟ ᱵᱟᱯᱞᱟ ᱦᱩᱭᱩᱜ ᱠᱟᱱᱟ ᱥᱮ ᱯᱤᱭᱟ ᱞᱮᱠᱟᱱ ᱵᱟᱯ ᱯᱞᱟ ᱦᱩᱭᱩᱜ ᱠᱟᱱᱟ ᱟᱭᱢᱟ ᱞᱮᱠᱟᱱ ᱵᱟᱯᱞᱟ ᱦᱩᱭᱩᱜ ᱠᱟᱱᱟ ᱦᱮᱸ ᱥᱮ ᱾
ᱦᱳᱭ ᱵᱟᱯᱞᱟ ᱢᱟ ᱵᱟᱨᱚ ᱨᱚᱠᱚᱢ ᱢᱮᱱᱟᱜ ᱟᱠᱟᱜ ᱥᱟᱱᱛᱟᱲ ᱥᱚᱢᱟᱡᱽ ᱨᱮᱢᱟ ᱾ ᱛᱚ ᱱᱤᱛᱚᱜ ᱫᱚ ᱡᱚᱛᱚ ᱵᱟᱨᱚ ᱨᱚᱠᱚᱢ ᱫᱚ ᱵᱟᱯᱞᱟ ᱫᱚ ᱵᱟᱝ ᱦᱩᱭᱩᱜ ᱜᱮᱭᱟ ᱾ ᱡᱟᱹᱥᱛᱤ ᱠᱟᱭᱛᱮ ᱯᱟᱸᱪ ᱪᱷᱚ ᱨᱚᱠᱚᱢ ᱜᱮ ᱵᱟᱯᱞᱟ ᱦᱩᱭᱩᱜᱼᱟ ᱟᱛᱚ ᱚᱱᱟᱜᱮ ᱟᱨᱠᱤ
ᱦᱳᱭ ᱟᱫᱚ ᱱᱤᱛᱚᱜ ᱡᱮ ᱟᱵᱚ ᱥᱟᱱᱛᱟᱞ ᱥᱚᱢᱟᱡᱽ ᱨᱮ ᱥᱳᱥᱟᱞ ᱢᱤᱰᱤᱭᱟ ᱠᱚᱨᱮ ᱟᱹᱰᱤ ᱜᱟᱱ ᱵᱷᱟᱭᱨᱟᱞᱚᱜ ᱠᱟᱱᱟ ᱵᱟᱨᱭᱟ ᱯᱮᱭᱟ ᱡᱤᱱᱤᱥ ᱡᱟᱦᱟᱸ ᱧᱮᱞᱚᱜᱚᱜ ᱠᱟᱱᱟ ᱡᱮ ᱟᱸᱜᱤᱨ ᱠᱟᱛᱮᱜ ᱠᱚ ᱵᱟᱯᱞᱟᱜ ᱠᱟᱱᱟ ᱦᱳᱭᱥᱮ ᱜᱚ ᱵᱟᱵᱟ ᱠᱩᱥᱤ ᱠᱟᱛᱮ ᱠᱚ ᱵᱟᱯᱞᱟᱜ ᱠᱟᱱᱟ ᱡᱟᱦᱟᱸ ᱨᱟᱭᱵᱟᱨ ᱠᱟᱛᱮ ᱛᱮᱜ ᱵᱚᱱ ᱵᱟᱯᱞᱟᱜ ᱠᱟᱱᱟ ᱟᱨ ᱢᱤᱫᱴᱮᱱ ᱦᱩᱭᱩᱜ ᱠᱟᱱᱟ ᱡᱟᱦᱟᱸ ᱚᱱᱮ ᱡᱟᱦᱟᱸ ᱵᱚᱱ ᱢᱮᱛᱟᱜ ᱠᱟᱱᱟ ᱞᱟᱵᱷ ᱢᱮᱨᱤᱡ ᱫᱩᱞᱟᱹᱲ ᱠᱟᱛᱮᱜ ᱠᱚ ᱵᱟᱯᱞᱟᱜ ᱠᱟᱱᱟ ᱟᱵᱤᱱᱟᱜ ᱢᱮᱱ ᱚᱱᱟ ᱠᱚᱨᱮ ᱚᱠᱟᱴᱟᱜ ᱵᱟᱯᱞᱟ ᱵᱮᱥᱟ ᱚᱠᱟᱴᱟᱜ ᱵᱮᱱ ᱥᱟᱯᱚᱴᱟᱜᱼᱟ
ᱤᱧ ᱫᱚᱧ ᱥᱟᱯᱩᱰᱟᱜᱼᱟ ᱱᱚᱣᱟ ᱡᱟᱦᱟᱸ ᱮᱨᱮᱧᱡᱽ ᱢᱮᱨᱮᱡᱽ ᱟᱨ ᱱᱚᱣᱟ ᱡᱟᱦᱟᱸ ᱞᱟᱵᱷ ᱢᱮᱨᱮᱡᱽ ᱱᱚᱣᱟ ᱠᱤᱱ ᱵᱟᱨᱭᱟ ᱜᱤᱧ ᱥᱟᱯᱳᱴᱟᱜᱼᱟ ᱟᱸ ᱪᱮᱫᱟᱜ ᱡᱮ ᱮᱠᱷᱚᱱ ᱫᱚ ᱞᱟᱵᱷ ᱢᱮᱨᱮᱡᱽ ᱦᱚᱸ ᱱᱚᱝᱠᱟᱢ ᱢᱮᱱ ᱫᱟᱲᱮᱭᱟᱜᱼᱟ ᱡᱩ ᱫᱤ ᱟᱢ ᱞᱟᱦᱟ ᱠᱷᱚᱱ ᱟᱢᱨᱮᱱ ᱡᱟᱦᱟᱸᱭ ᱯᱟᱴᱱᱟᱨ ᱠᱟᱱᱟᱭ ᱩᱱᱤ ᱡᱩᱫ ᱢᱚᱸᱡᱽ ᱛᱮ ᱴᱷᱤᱠ ᱴᱷᱟᱠ ᱵᱟᱢ ᱵᱟᱲᱟᱭᱮᱭᱟ ᱥᱮ ᱪᱮᱫ ᱞᱮᱠᱟᱱᱤᱡ ᱦᱚᱲ ᱠᱟᱱᱟᱭ ᱛᱚ ᱩᱱᱤ ᱥᱟᱶ ᱟᱢ ᱥᱟᱨᱟ ᱡᱤᱵᱚᱱ ᱪᱤᱠᱟ ᱛᱩᱢ ᱛᱟᱦᱮᱱᱟ ᱚᱱᱟ ᱢᱤᱫᱴᱮᱱ ᱯᱚᱭᱮᱱᱴ ᱦᱩᱭ ᱫᱟᱲᱮᱭᱟᱜᱼᱟ ᱛᱚ ᱩᱱᱤ ᱵᱟᱲᱟᱭ ᱞᱟᱹᱜᱤᱫ ᱦᱳᱭ ᱩᱱᱤ ᱵᱟᱲᱟᱭ ᱞᱟᱹᱜᱤᱫ ᱛᱮ ᱟᱢ ᱩᱱᱤ ᱥᱟᱶ ᱯᱳᱭᱞᱩ ᱧᱟᱯᱟᱢ ᱨᱚᱯᱚᱲ ᱫᱚᱨᱠᱟᱨᱟ ᱥᱮ ᱟᱵᱮᱱᱟᱜ ᱠᱩᱢᱤᱱᱤᱠᱮᱥᱮᱱ ᱥᱮ ᱟᱵᱮᱱᱟᱜ ᱮᱡᱮᱥᱴᱢᱮᱱ ᱦᱩᱭᱩᱜ ᱠᱟᱱᱟ ᱥᱮ ᱵᱟᱝ ᱥᱮ ᱴᱷᱤᱠ ᱴᱷᱟᱠ ᱟᱵᱮᱱ ᱡᱩᱛᱚ ᱵᱤᱥᱚᱭ ᱨᱮᱵᱤᱱ ᱫᱟᱲᱤᱜ ᱠᱟᱱᱟ ᱥᱮ ᱵᱟᱝ ᱦᱚᱭ ᱱᱚᱝᱠᱟᱱ ᱢᱤᱫᱴᱮᱱ ᱵᱤᱥᱚᱭ ᱠᱟᱱᱟ ᱛᱚᱠᱷᱚᱱ ᱢᱟᱨᱟᱝ ᱡᱤᱱᱤᱥ ᱦᱩᱭᱩᱜ ᱠᱟᱱᱟ ᱮᱰᱡᱟᱥᱴᱢᱮᱱ ᱪᱮᱫᱟᱜ ᱡᱮ ᱟᱢ ᱥᱟᱨᱟ ᱡᱤᱭᱚᱱ ᱩᱱᱤ ᱥᱟᱶ ᱮᱢ ᱛᱟᱸᱦᱮᱱᱟ
ᱦᱳᱭ
ᱱᱚᱜ ᱱᱚᱝᱠᱟ ᱢᱤᱫᱴᱮᱱ ᱟᱨ ᱮᱨᱮᱡᱽ ᱢᱮᱨᱮᱡᱽ ᱠᱟᱛᱮᱫ ᱫᱚ ᱟᱢᱫᱚ ᱢᱤᱫᱴᱮᱱ ᱦᱚᱲ ᱵᱟᱢ ᱵᱟᱰᱟᱭᱤᱭᱟ ᱵᱟᱢ ᱤᱭᱟᱹᱭᱟ ᱟᱸ ᱴᱷᱤᱠ ᱜᱮᱭᱟ ᱜᱚᱵᱟᱵᱟ ᱠᱩᱥᱤ ᱠᱟᱛᱮᱜ ᱠᱚ ᱵᱟᱯᱞᱟ ᱠᱟᱢ ᱠᱟᱱᱟ ᱢᱮᱱᱠᱷᱟᱱ ᱱᱤᱛᱚᱜ ᱫᱚ ᱟᱵᱟᱨ ᱛᱷᱚᱲᱟ ᱵᱷᱮᱜᱟᱨ ᱠᱟᱱᱟ ᱡᱮ ᱢᱤᱫ ᱵᱚᱪᱷᱚᱨ ᱞᱟᱦᱟ ᱨᱮᱠᱚ ᱧᱮᱞ ᱧᱮᱯᱮᱞᱚᱜ ᱠᱟᱱᱟ ᱫᱤᱭᱮ ᱛᱟᱭᱚᱢ ᱫᱟᱨᱟᱢ ᱵᱟᱯᱞᱟ ᱦᱩᱭᱩᱜ ᱠᱟᱱᱟ ᱡᱮ ᱩᱱᱠᱤᱱ ᱟᱹᱠᱤᱱ ᱛᱟᱞᱟᱨᱮ ᱱᱟᱢᱵᱟᱨ ᱠᱚ ᱮᱯᱮᱢ ᱪᱟᱯ- ᱯᱟᱞ ᱦᱩᱭᱩᱜ ᱠᱟᱱᱟ ᱩᱸ ᱯᱚᱞᱟᱣ ᱫᱤᱱ ᱜᱟᱞᱢᱟᱨᱟᱣ ᱥᱮ ᱟᱨᱚ ᱱᱟᱱᱟ ᱨᱚᱠᱚᱢ ᱧᱟᱯᱟᱢ ᱠᱚᱨᱤᱱᱟᱜ ᱵᱮᱯ
ᱦᱮᱸ ᱡᱮᱢᱚᱱ ᱵᱮᱱ ᱞᱟᱹᱭ ᱦᱳᱭ ᱡᱮᱢᱚᱱ ᱵᱮᱱ ᱞᱟᱹᱭ ᱫᱟᱲᱮᱭᱟᱜᱼᱟ ᱠᱤ ᱢᱤᱫᱴᱮᱱ ᱦᱚᱲ ᱡᱚᱠᱷᱚᱱ ᱟᱢ ᱵᱷᱟᱜᱤ ᱴᱷᱤᱠᱛᱮ ᱵᱟᱢ ᱵᱩᱡᱷᱟᱹᱣᱮᱭᱟ ᱛᱚ ᱩᱱᱤ ᱥᱟᱶᱛᱮ ᱯᱩᱨᱟᱹ ᱡᱤᱭᱚᱱ ᱪᱤᱠᱟᱢ ᱠᱷᱟᱸᱰᱟᱣᱟ ᱦᱮᱸ ᱥᱮ ᱡᱮ ᱱᱤᱛ ᱱᱤᱭᱟᱹ ᱡᱩᱜᱽᱨᱮ ᱧᱮᱞᱚᱜ ᱠᱟᱱᱟ ᱟᱭᱢᱟ ᱞᱮᱠᱟᱱᱟᱜ ᱡᱮᱢᱚᱱ ᱜᱚ ᱵᱟᱵᱟ ᱠᱩᱥᱤ ᱛᱮᱵᱚᱱ ᱵᱟᱯᱞᱟᱜ ᱠᱟᱱᱟ ᱟᱫᱚ ᱜᱚ ᱵᱟᱵᱟ ᱠᱩᱥᱤ ᱛᱮᱵᱚᱱ ᱵᱟᱯ ᱵᱟᱯᱞᱟ ᱠᱟᱱᱟ ᱮᱱᱠᱷᱟᱱ ᱱᱟᱦᱟᱜ ᱜᱤᱫᱽᱨᱟᱹ ᱫᱚ ᱩᱱᱟᱹᱜ ᱢᱚᱡᱽ ᱛᱮᱫᱚ ᱵᱟᱠᱚ ᱠᱩᱥᱤᱜ ᱠᱟᱱᱟ ᱥᱮ ᱩᱱᱠᱩᱣᱟᱜ ᱡᱤᱭᱚᱱ ᱫᱚ ᱦᱟᱸᱜ ᱵᱮᱥ ᱦᱚᱸ ᱵᱟᱭ ᱪᱟᱞᱟᱜ ᱨᱮᱦᱚᱸ ᱩᱱᱤ ᱫᱚ ᱜᱚ ᱵᱟᱵᱟ ᱴᱷᱮᱱ ᱫᱚ ᱦᱟᱸᱜ ᱵᱟᱭ ᱞᱟᱹᱭᱟ ᱠᱤ ᱤᱧ ᱫᱚ ᱵᱮᱥ ᱵᱟᱹᱧ ᱵᱩᱡᱷᱟᱹᱣᱮᱫ ᱠᱟᱱᱟ ᱥᱮ ᱩᱱᱠᱩ ᱚᱲᱟᱜ ᱫᱮᱱ ᱱᱚᱝᱠᱟ ᱚᱱᱠᱟ ᱚᱱᱟ ᱵᱟᱭ ᱞᱟᱹᱭ ᱫᱟᱲᱮᱭᱟᱜᱼᱟ ᱪᱮᱫᱟᱜ ᱵᱟᱭ ᱞᱟᱹᱭ ᱫᱟᱲᱮᱭᱟᱜᱼᱟ ᱪᱮᱫᱟᱜ ᱥᱮ ᱜᱚ ᱵᱟᱵᱟ ᱠᱩᱥᱤᱛᱮᱭ ᱵᱟᱯᱞᱟ ᱟᱠᱟᱱᱟ ᱟᱨ ᱡᱩᱫᱤ ᱜᱚ ᱵᱟᱵᱟ ᱴᱷᱮᱱ ᱚᱱᱟᱭ ᱞᱟᱹᱭᱟ ᱮᱱᱠᱷᱟᱱ ᱜᱚ ᱵᱟᱵᱟ ᱛᱟᱠᱞᱤᱯ ᱠᱚ ᱟᱹᱭᱠᱟᱹᱣᱟ ᱢᱤᱫᱴᱮᱱ ᱚᱱᱟ ᱦᱩᱫᱤᱥ ᱠᱟᱛᱮ ᱦᱚᱸᱠᱚ ᱩᱠᱩᱭᱮᱫᱟ ᱜᱤᱫᱽᱨᱟᱹ ᱟᱨ ᱢᱤᱫᱴᱮᱱ ᱠᱚ ᱦᱩᱫᱤᱥᱟ ᱠᱤ ᱜᱚ ᱵᱟᱵᱟᱣᱟᱜ ᱢᱤᱫ ᱴᱟᱝ ᱢᱟᱱ ᱥᱚᱱᱢᱟᱱ ᱢᱮᱱᱟᱜᱼᱟ ᱡᱮ ᱚᱱᱟ ᱡᱩᱫᱤ ᱵᱟᱨ ᱯᱮ ᱦᱚᱲ ᱴᱷᱮᱱ ᱠᱟᱛᱷᱟ ᱯᱟᱥᱱᱟᱣ ᱮᱱᱟ ᱮᱱᱠᱷᱟᱱ ᱟᱛᱳ ᱴᱚᱞᱟ ᱨᱮᱱ ᱦᱚᱲ ᱱᱤᱭᱟᱹ ᱜᱮᱠᱚ ᱨᱚᱲᱟ ᱥᱮ ᱠᱤ ᱜᱚ ᱵᱟᱵᱟ ᱟᱹᱰᱤ ᱵᱷᱟᱜᱤ ᱧᱮᱞ ᱠᱟᱛᱮᱫ ᱠᱚ ᱵᱟᱯᱞᱟ ᱟᱠᱟᱫᱮᱭᱟ ᱮᱱᱠᱷᱟᱱ ᱪᱮᱫᱟᱜ ᱱᱤᱛᱚᱜ ᱱᱚᱝᱠᱟ ᱦᱩᱭᱩᱜ ᱠᱟᱱᱟ ᱟᱵᱚ ᱥᱟᱱᱛᱟᱲ ᱥᱚᱢᱟᱡᱽ ᱨᱮᱫᱚ ᱡᱟᱹᱥᱛᱤ ᱠᱤ ᱦᱚᱲ ᱠᱷᱚᱱ ᱡᱟᱹᱥᱛᱤ ᱟᱵᱚ ᱫᱚ ᱨᱚᱲ ᱵᱚᱱ ᱵᱚᱛᱚᱨᱟᱜ ᱛᱟᱦᱮᱱᱟ ᱡᱮ ᱦᱟᱹᱱᱤ ᱪᱮᱫ ᱮ ᱢᱮᱱᱫᱟ ᱱᱟᱭ ᱪᱮᱫ ᱮ ᱢᱮᱱᱮᱫ ᱠᱟᱱᱟ ᱢᱮᱱᱠᱷᱟᱱ ᱦᱮᱸ ᱚᱱᱟᱦᱚᱸ ᱟᱹᱰᱤ ᱡᱟᱹᱨᱩᱲ ᱠᱟᱱ ᱜᱮᱭᱟ ᱟᱫᱚ ᱱᱤᱭᱟᱹ ᱡᱮᱱᱟᱨᱮᱥᱚᱱ ᱨᱮᱫᱚ ᱡᱟᱦᱟᱸᱛᱤᱱᱟᱹᱜ ᱥᱮᱬᱟ ᱟᱠᱟᱱ ᱦᱚᱲ ᱠᱚᱫᱚ ᱦᱟᱜ ᱨᱚᱲ ᱠᱚᱫᱚ ᱩᱱᱟᱹᱜ ᱵᱟᱠᱚ ᱢᱮᱴᱮᱨᱟᱜ ᱠᱟᱱᱟ ᱡᱟᱦᱟᱸᱭ ᱠᱚᱫᱚ ᱱᱚᱣᱟ ᱠᱚ ᱧᱮᱞᱟ ᱠᱤ ᱤᱧᱟᱹᱜ ᱪᱮᱫᱮ ᱞᱮᱠᱟᱛᱮ ᱵᱷᱟᱞᱤ ᱦᱩᱭᱩᱜ ᱛᱤᱧᱟᱹ ᱤᱧᱟᱹᱜ ᱥᱚᱝᱥᱟᱨ ᱪᱮᱫᱞᱮᱠᱛᱮ ᱵᱷᱟᱞᱤ ᱪᱟᱞᱟᱜ ᱛᱤᱧᱟᱹ ᱦᱮᱸᱥᱮ
ᱟᱨ ᱵᱮᱱ ᱞᱟᱹᱭ ᱠᱮᱜᱼᱟ ᱟᱹᱰᱤ ᱵᱮᱥ ᱵᱮᱱ ᱞᱟᱹᱭ ᱠᱮᱜᱼᱟ ᱞᱟᱵᱷ ᱢᱮᱨᱤᱡ ᱡᱟᱦᱟᱸ ᱵᱮᱱ ᱞᱟᱹᱭ ᱠᱮᱜᱼᱟ ᱡᱮ ᱢᱤᱫᱴᱮᱱ ᱦᱚᱲ ᱵᱟᱝ ᱵᱟᱲᱟᱡ ᱞᱮᱭ ᱞᱮᱠᱷᱟᱱᱡ ᱪᱤᱠᱟ ᱠᱟᱛᱮ ᱩᱱᱤ ᱥᱟᱶᱛᱮ ᱯᱩᱨᱟᱹ ᱞᱟᱭᱤᱯᱷ ᱮ ᱮᱰᱡᱟᱥᱴᱟ ᱦᱮᱸᱥᱮ
ᱦᱚᱭ ᱦᱚᱭ
ᱛᱚ ᱟᱹᱞᱤᱧᱟᱜ ᱢᱮᱱ ᱫᱚ ᱠᱟᱱᱟ ᱠᱤ ᱞᱟᱭᱤᱯᱷ ᱨᱮᱫᱚ ᱮᱰᱡᱟᱥᱴᱢᱮᱱᱴ ᱟᱨ ᱠᱚᱢᱯᱨᱳᱚᱢᱟᱭᱤᱡᱽ ᱫᱚ ᱵᱟᱝ ᱦᱩᱭᱩᱜ ᱡᱟᱹᱨᱩᱲ ᱠᱟᱱᱟ ᱪᱮᱫᱟᱜ ᱥᱮ ᱮᱰᱡᱟᱥᱴ ᱫᱚ ᱢᱤᱫᱴᱮᱡ ᱚᱱᱠᱟᱱ ᱡᱤᱱᱤᱥ ᱠᱟᱱᱟ ᱡᱮ ᱵᱚᱞᱮ ᱟᱢ ᱡᱟᱦᱟᱸ ᱴᱷᱮᱱ ᱵᱮᱥ ᱵᱟᱢ ᱵᱩᱡᱷᱟᱹᱣᱮᱫ ᱠᱟᱱᱟ ᱢᱮᱱᱠᱷᱟᱱ ᱡᱟᱦᱟᱱᱟᱜ ᱠᱟᱨᱟᱱ ᱢᱮᱱᱟᱜᱼᱟ ᱚᱱᱟ ᱤᱭᱟᱹᱛᱮ ᱟᱢ ᱚᱸᱰᱮ ᱵᱮᱥ ᱵᱟᱢ ᱵᱩᱡᱷᱟᱹᱣᱮᱫ ᱠᱟᱱ ᱨᱮᱦᱚᱸ ᱛᱟᱦᱮᱸᱱ ᱦᱩᱭᱩᱜ ᱠᱟᱱ ᱛᱟᱢᱟ ᱚᱱᱟ ᱫᱚᱠᱚ ᱢᱮᱛᱟᱜ ᱠᱟᱱᱟ ᱮᱰᱡᱟᱥᱢᱮᱱᱴ ᱡᱮ ᱵᱚᱞᱮ ᱡᱟᱦᱟᱸᱭ ᱡᱩᱫᱤ ᱜᱤᱫᱟᱹᱨ ᱯᱤᱫᱟᱹᱨ ᱢᱮᱱᱟᱜ ᱠᱚ ᱠᱷᱟᱱ ᱱᱟᱦᱟᱜ ᱵᱟᱹᱠᱤᱱ ᱡᱩᱛᱩᱜ ᱠᱟᱱ ᱠᱟᱱ ᱠᱷᱟᱡ ᱜᱤᱫᱟᱹᱨ ᱯᱤᱫᱟᱹᱨ ᱫᱟᱭᱟ ᱠᱟ ᱠᱟᱛᱮᱜ ᱮ ᱛᱟᱦᱮᱱ ᱠᱟᱱᱟ ᱦᱳᱭ ᱥᱮ ᱟᱫᱚ ᱥᱟᱹᱜᱟᱹᱭ ᱨᱮ ᱮᱰᱡᱟᱥᱴᱢᱮᱱᱴ ᱪᱮᱫᱟᱜ ᱦᱩᱭᱩᱜ ᱫᱚᱨᱠᱟᱨ ᱪᱮᱫᱟᱜ ᱥᱮ ᱩᱱᱤ ᱦᱚᱲ ᱦᱚᱸᱛᱚ ᱱᱩᱭ ᱦᱚᱲ ᱜᱮ ᱵᱮᱱᱟᱜᱣ ᱟᱫᱷᱩᱨᱟ ᱜᱮᱭᱟᱭ ᱟᱨ
ᱠᱩᱲᱤ ᱜᱤᱫᱽᱨᱟᱹ ᱦᱚᱸ ᱡᱟᱶᱟᱭ ᱠᱚᱲᱟ ᱵᱮᱜᱚᱨ ᱫᱚ ᱦᱟᱸᱜ ᱟᱫᱷᱩᱨᱟ ᱜᱮᱭᱟᱭ ᱪᱮᱫᱟᱜ ᱥᱮ ᱟᱹᱞᱤᱧ ᱢᱮᱱᱟ ᱡᱮ ᱵᱚᱞᱮ ᱯᱩᱨᱟᱹ ᱵᱟᱹᱱᱩᱭᱟ
ᱢᱤᱫᱴᱮᱱ ᱥᱟᱹᱜᱟᱹᱭ ᱫᱚ ᱚᱱᱠᱟ ᱫᱚᱦᱚ ᱫᱚᱨᱠᱟᱨ ᱡᱮ ᱵᱟᱱᱟ ᱦᱚᱲ ᱥᱮᱱ ᱠᱷᱚᱱ ᱥᱚᱢᱟᱱ ᱥᱚᱢᱟᱱ ᱥᱚᱱᱢᱟᱱ ᱫᱚᱨᱠᱟᱨ ᱦᱮᱸᱥᱮ ᱩᱱᱤ ᱦᱚᱸ ᱡᱮᱢᱚᱱ ᱢᱟᱱ ᱥᱚᱱᱢᱟᱱ ᱨᱮ ᱟᱞᱚᱭ ᱠᱷᱟᱴᱚᱭᱮ ᱟᱨ ᱱᱩᱭ ᱦᱚᱸ ᱡᱮᱢᱚᱱ ᱢᱟᱱ ᱥᱚᱱᱢᱟᱱ ᱮᱱ ᱨᱮ ᱟᱞᱚᱭ ᱠᱷᱟᱴᱚᱭ ᱮᱱᱠᱷᱟᱱ ᱫᱚ ᱚᱸᱰᱮ ᱫᱚᱦᱟᱸᱜ ᱮᱰᱡᱟᱥᱴᱢᱮᱱᱴ ᱟᱨ ᱠᱚᱢᱯᱨᱚᱢᱟᱭᱤᱡᱽ ᱫᱚ ᱱᱟᱦᱜ ᱵᱟᱭ ᱦᱤᱡᱩᱜ ᱠᱟᱱᱟ ᱡᱮᱢᱚᱱ
ᱦᱳᱭ ᱵᱟᱱᱟ ᱦᱚᱲᱟᱜ ᱜᱮ ᱦᱳᱭ ᱦᱳᱭ ᱵᱟᱱᱟ ᱦᱚᱲᱟᱜ ᱜᱮ ᱱᱚᱰᱮ ᱵᱟᱱᱟᱭ ᱦᱚᱲᱟᱜ ᱜᱮ ᱥᱚᱢᱢᱟᱱ ᱮᱢ ᱫᱚᱨᱠᱟᱨ ᱡᱮᱦᱮᱛᱩ ᱩᱱᱤ ᱡᱟᱦᱟᱱᱟᱜ ᱠᱩᱥᱤᱼᱟ ᱩᱱᱤᱭᱟᱜ ᱩᱱᱤ ᱩᱱᱤᱭᱟᱜ ᱡᱟᱦᱟᱸ ᱠᱩᱥᱤ ᱠᱚ ᱛᱟᱦᱮᱱ ᱛᱮ ᱚᱱᱟ ᱠᱚᱱᱟᱜ ᱵᱩᱡᱷᱟᱹᱣ ᱦᱚᱸ ᱫᱚᱨᱠᱟᱨ ᱠᱟᱱᱟ ᱥᱮ ᱩᱱᱤ
ᱟᱨ
ᱥᱮ ᱩᱱᱤ ᱪᱮᱫ ᱠᱚᱭ ᱠᱩᱥᱤᱟᱜᱼᱟ ᱢᱟᱱᱮ ᱵᱟᱱᱟ ᱦᱚᱲᱚᱲ ᱵᱟᱱᱟᱨ ᱫᱤᱠᱜᱤᱭᱟ ᱢᱟᱱᱮ ᱵᱟᱱᱟ ᱦᱚᱲ ᱡᱮᱱᱚ ᱩ ᱥᱚᱢᱟᱱ ᱥᱚᱢᱟᱱ ᱥᱚᱢᱢᱟᱱ ᱮᱢ ᱟᱨ ᱡᱟᱦᱟᱱ ᱢᱟᱱᱮ ᱡᱟᱦᱟᱱ ᱡᱟᱦᱱᱟᱜ ᱡᱚᱫᱤ ᱯᱨᱚᱵᱞᱮᱢ ᱠᱚ ᱛᱟᱦᱮᱱ ᱠᱷᱟᱱᱡ ᱢᱤᱫ ᱢᱤᱛ ᱛᱮ ᱵᱟᱱᱟ ᱦᱚᱲ ᱥᱚᱞᱯ ᱨᱮᱱᱟᱜ
ᱥᱚᱞ
ᱢᱟᱱᱮ ᱦᱮᱸ ᱠᱳᱥᱤᱥ ᱢᱟᱱᱮ ᱱᱤᱡᱮᱨ ᱵᱟᱱᱟ ᱦᱚᱲᱟᱜ ᱠᱩᱥᱤ ᱛᱮᱜᱮ ᱢᱟᱱᱮ ᱛᱚᱵᱮ ᱟᱹᱱᱤᱡ ᱜᱮᱤ ᱦᱮᱸ ᱛᱚᱵᱮ ᱟᱹᱱᱤᱡ ᱜᱮᱤ ᱥᱟᱨᱟ ᱡᱤᱭᱚᱱᱮᱢ ᱛᱟᱦᱮᱸ ᱫᱟᱲᱮᱭᱟᱜᱼᱟ ᱟᱨ ᱵᱟᱠᱷᱟᱱ ᱫᱚ ᱛᱷᱚᱲᱟ ᱫᱚ ᱦᱳᱭ ᱟᱨ ᱮᱢᱱᱤ ᱡᱷᱚᱜᱽᱲᱟ ᱡᱷᱟᱢᱮᱞᱟ
ᱠᱷᱩᱯᱟᱹᱨᱤᱭᱟᱹ ᱠᱚᱢᱟ ᱦᱩᱭᱩᱜ ᱠᱟᱱ ᱜᱮᱭᱟ ᱡᱟᱦᱟᱸᱭ ᱚᱱᱟ ᱞᱟᱵᱷ ᱢᱮᱨᱤᱡ ᱛᱟᱦᱮᱱ ᱪᱟᱦᱮ ᱟᱨᱮᱧᱡ ᱢᱮᱨᱮᱡᱽ ᱛᱟᱦᱮᱱ ᱦᱮᱸᱥᱮ ᱠᱷᱟᱯᱟᱹᱨᱤᱭᱟᱹ ᱵᱟᱝ ᱵᱟ ᱠᱷᱟᱱ ᱫᱚ ᱱᱟᱦᱟᱜ ᱥᱚᱝᱥᱟᱨ ᱦᱚᱸᱠᱚ ᱢᱮᱱᱟ ᱵᱮᱥᱛᱮ ᱵᱟᱝ ᱪᱟᱞᱟᱜᱼᱟ ᱟᱨ ᱠᱷᱟᱹᱯᱟᱹᱨᱤᱭᱟᱹ ᱡᱟᱹᱨᱩᱲ ᱠᱟᱱᱟ ᱠᱟᱱ ᱜᱮᱭᱟ ᱦᱮᱸᱥᱮ ᱚᱱᱮ ᱠᱚ ᱢᱮᱱ ᱞᱮᱠᱟ ᱵᱟᱹᱲᱤᱡ ᱠᱟᱛᱷᱟ ᱫᱚ ᱟᱞᱚᱢ ᱥᱚᱝᱜᱮᱮᱜᱼᱟ ᱡᱮ ᱵᱚᱞᱮ ᱚᱱᱟ ᱫᱚ ᱵᱟᱹᱲᱤᱡ ᱠᱟᱛᱷᱟ ᱫᱚ ᱵᱟᱝ ᱠᱟᱱᱟ ᱢᱮᱱᱛᱮ ᱛᱮ ᱡᱮ ᱵᱮᱥᱮᱢ ᱞᱟᱹᱭᱟ ᱚᱱᱠᱟ ᱞᱮᱠᱷᱟᱱ ᱱᱟᱦᱟᱜ ᱜᱟᱯᱟ ᱫᱤᱱ ᱩᱱᱤ ᱢᱟ ᱵᱮᱥ ᱠᱟᱛᱷᱟ ᱦᱚᱸ ᱵᱮᱥᱛᱮ ᱵᱟᱭ ᱩᱯᱨᱩᱢ ᱧᱟᱢᱟ ᱵᱟᱹᱲᱤᱡ ᱠᱟᱛᱷᱟ ᱦᱚᱸ ᱵᱮᱥ ᱜᱮ ᱢᱮᱛᱟᱜᱼᱟ ᱦᱮᱸᱥᱮ ᱟᱫᱚ ᱚᱱᱟᱛᱮ ᱢᱤᱫᱴᱮᱜ ᱵᱟᱹᱦᱩ ᱠᱩᱲᱤᱭᱟᱜ ᱫᱚ ᱱᱤᱭᱟᱹ ᱠᱟᱱ ᱜᱮᱭᱟ ᱱᱤᱭᱚᱢ ᱯᱩᱨᱟᱹ ᱡᱤᱭᱚᱱ ᱵᱚᱞᱮ ᱟᱡᱨᱮᱱ ᱦᱚᱲ ᱡᱟᱦᱟᱸᱴᱟᱜ ᱵᱟᱹᱲᱤᱡ ᱠᱟᱱᱟ ᱚᱱᱟ ᱫᱚ ᱡᱮᱢᱚᱱ ᱵᱟᱹᱲᱤᱡ ᱮᱢ ᱢᱮᱛᱟᱭ ᱟᱨ ᱡᱟᱦᱟᱸᱴᱟᱜ ᱵᱮᱥ ᱠᱟᱱᱟ ᱚᱱᱟ ᱫᱚ ᱡᱮᱢᱚᱱ ᱵᱮᱥᱮ ᱢᱮᱛᱟᱭ ᱟᱨ ᱩᱱᱤ ᱠᱚᱲᱟ ᱥᱮᱱ ᱠᱷᱚᱱ ᱦᱚᱸ ᱚᱱᱠᱟᱜ ᱜᱮ ᱡᱮᱢᱚᱱ ᱦᱩᱭᱩᱜ ᱫᱚᱨᱠᱟᱨ ᱠᱤ ᱡᱟᱦᱟᱸ ᱵᱟᱹᱦᱩ ᱠᱩᱲᱤ ᱵᱟᱹᱲᱤᱡ ᱮᱜ ᱠᱟᱱᱟ ᱚᱱᱟ ᱫᱚ ᱢᱮᱱ ᱫᱚᱨᱠᱟᱨ ᱠᱟᱱᱟ ᱠᱤ ᱱᱚᱣᱟ ᱫᱚ ᱵᱟᱹᱲᱤᱡ ᱠᱟᱱᱟ ᱵᱟᱝ ᱪᱮᱠᱟ ᱫᱚᱨᱠᱟᱨ ᱟᱨ ᱱᱚᱣᱟ ᱫᱚ ᱵᱮᱥ ᱠᱟᱱᱟ ᱱᱚᱝᱠᱟ ᱡᱩᱚᱫᱤ ᱪᱤᱠᱟ ᱞᱮᱠᱟᱱ ᱟᱨᱚ ᱵᱮᱥ ᱦᱩᱭᱩᱜᱼᱟ᱾ ᱟᱨ ᱱᱤᱛᱚᱜ ᱡᱱᱟᱨᱮᱥᱚᱱ ᱨᱮ ᱧᱮᱞᱚᱜ ᱠᱟᱱᱟ ᱱᱟᱜ ᱡᱷᱚᱜᱽᱲᱟ ᱠᱚᱫᱚ ᱱᱟᱦᱟᱜ ᱱᱚᱣᱟ ᱠᱚ ᱛᱮᱜᱮ ᱦᱟᱸᱜ ᱮᱦᱚᱵᱚᱜ ᱠᱟᱱᱟ ᱡᱮᱢᱚᱱ ᱵᱚᱱ ᱞᱟᱹᱭᱟ ᱠᱚᱲᱟ ᱜᱤᱫᱽᱨᱟᱹ ᱦᱟᱜ ᱫᱚᱝ ᱞᱟᱜᱽᱲᱮ ᱵᱟᱭ ᱠᱩᱥᱤᱜ ᱠᱟᱱᱟ ᱛᱚ ᱵᱟᱹᱦᱩ ᱱᱟᱦᱟᱜ ᱚᱸᱰᱮ ᱵᱟᱭ ᱪᱟᱞᱟᱣ ᱪᱚᱟᱭ ᱠᱟᱱᱟ ᱦᱳᱭ ᱥᱮ ᱟᱨ ᱵᱟᱹᱦᱩ ᱠᱩᱲᱤ ᱦᱚᱸ ᱱᱟᱦᱟᱜ ᱡᱟᱸᱟᱱᱟᱜ ᱵᱟᱭ ᱠᱩᱥᱤᱜ ᱠᱟᱱᱟ ᱡᱟᱦᱟᱸ ᱡᱮᱢᱚᱱ ᱠᱚ ᱢᱮᱱᱟ ᱢᱚᱬᱮ ᱦᱚᱲ ᱛᱟᱞᱟᱨᱮ ᱫᱩᱲᱩᱵ ᱯᱟᱱᱛᱮ ᱡᱩᱫᱤ ᱠᱚᱲᱟ ᱜᱤᱫᱽᱨᱟᱹᱭ ᱫᱩᱲᱩᱵ ᱯᱟᱱᱛᱤ ᱞᱮᱱ ᱠᱷᱟᱱ ᱡᱟ ᱱᱟᱜ ᱟᱵᱚᱣᱟᱜ ᱢᱮᱱᱟᱜᱼᱟ ᱪᱟᱰᱟᱨ ᱪᱚᱰᱚᱨ ᱠᱚ ᱚᱱᱟ ᱢᱟ ᱱᱟᱦᱟᱜ ᱠᱚ ᱧᱩᱭ ᱜᱮᱭᱟ ᱪᱟᱯᱮᱡ ᱜᱮᱭᱟ ᱠᱚ ᱦᱮᱸ ᱥᱮ
ᱦᱳᱭ ᱦᱳᱭ
ᱟᱫᱚ ᱤᱧᱟᱹᱜ ᱢᱮᱱᱫᱚ ᱠᱟᱱᱟ ᱱᱚᱣᱟ ᱠᱚᱛᱮ ᱫᱚ ᱨᱟᱹᱜᱤ ᱟᱹᱲᱤᱥ ᱫᱚ ᱵᱟᱝ ᱫᱚᱨᱠᱟᱨ ᱠᱟᱱᱟ᱾ ᱡᱚᱫᱤ ᱩᱱᱤ ᱨᱮᱱ ᱵᱟᱹᱦᱩ ᱠᱩᱲᱤ ᱫᱚᱝ ᱞᱟᱜᱽᱲᱮ ᱟᱠᱷᱲᱟ ᱠᱚᱨᱮ ᱵᱟᱭ ᱪᱟᱞᱟᱜᱼᱟ ᱛᱚᱵᱮ ᱟᱹᱠᱤᱱ ᱨᱮᱱ ᱜᱤᱫᱽᱨᱟᱹ ᱠᱚᱫᱚ ᱡᱟᱦᱟᱸ ᱛᱤᱥᱚᱜ ᱥᱤᱜᱟᱹᱣᱱᱟ ᱪᱤᱠᱟᱭ ᱮᱢᱟᱣᱭᱟ ᱟᱨ ᱠᱚᱲᱟ ᱦᱚᱲ ᱦᱚᱸ ᱡᱩᱚᱫᱤ ᱢᱚᱲᱮ ᱢᱟᱺᱡᱷᱤ ᱛᱟᱞᱟ ᱠᱚᱨᱮ ᱫᱩᱲᱩᱵ ᱯᱟᱱᱛᱤ ᱡᱚᱫᱤ ᱵᱟᱭ ᱧᱟᱢᱟ ᱢᱮᱱᱠᱷᱟᱱ ᱡᱟᱦᱟᱸ ᱛᱤᱥᱚᱜ ᱩᱱᱤ ᱟᱡᱨᱮᱱ ᱠᱚᱲᱟ ᱜᱤᱫᱽᱨᱟᱹ ᱥᱚᱢᱟᱡᱽ ᱵᱟᱠᱷᱨᱟᱛᱮ ᱪᱤᱠᱟᱭ ᱞᱟᱹᱭ ᱟᱭᱟ, ᱠᱤ ᱢᱚᱬᱮ ᱢᱟᱺᱡᱷᱤ ᱛᱟᱞᱟᱨᱮ ᱪᱮᱫ ᱦᱩᱭᱩᱜᱼᱟ᱾ ᱪᱮᱫᱟᱜ ᱠᱚ ᱫᱩᱲᱩᱵ ᱧᱟᱯᱟᱢᱟ, ᱪᱮᱫᱟᱜ ᱠᱚ ᱜᱟᱯᱟᱞ ᱢᱟᱨᱟᱜᱼᱟ, ᱦᱮᱸᱥᱮ ᱪᱮᱫ ᱠᱚ ᱨᱚᱯᱚᱲᱚᱜ ᱛᱟᱦᱮᱱᱟ ᱟᱫᱚ ᱚᱱᱟᱛᱮ ᱤᱧᱟᱹᱜ ᱞᱟᱹᱭ ᱫᱚ ᱠᱟᱱᱟ ᱵᱚᱞᱮ ᱢᱚᱚᱲᱮ ᱦᱚᱲ ᱛᱟᱞᱟ ᱫᱚᱝ ᱟᱠᱷᱲᱟ ᱟᱜᱲᱮ ᱠᱚ ᱟᱠᱷᱲᱟ ᱠᱚᱨᱮ ᱡᱮᱢᱚᱱ ᱵᱟᱱᱟ ᱦᱚᱲ ᱜᱮᱠᱤᱱ ᱥᱮᱱᱚᱜ ᱟᱨ ᱚᱱᱟᱠᱚ ᱵᱟᱱᱟ ᱦᱚᱲ ᱢᱤᱞᱮ ᱠᱟᱛᱮᱫ ᱜᱮ ᱡᱮᱢᱚᱱ ᱟᱹᱠᱤᱱ ᱦᱚᱸ ᱵᱩᱡᱷᱟᱹᱣ ᱠᱟᱛᱮᱜ ᱜᱮ ᱡᱮᱢᱚᱱ ᱟᱞᱚᱠᱤᱱ ᱠᱷᱟᱹᱯᱟᱹᱨᱤᱭᱟᱜ ᱡᱩᱫᱤ ᱚᱱᱠᱟ ᱡᱟᱦᱟᱸᱴᱟᱜ ᱥᱚᱝᱥᱟᱨ ᱨᱮ ᱛᱟᱦᱮᱱ ᱠᱟᱱᱟ ᱮᱱᱠᱷᱟᱱ ᱚᱱᱟ ᱥᱚᱝᱥᱟᱨ ᱟᱹᱰᱤ ᱥᱩᱞᱩᱠ ᱛᱮ ᱪᱟᱞᱟᱜ ᱠᱟᱱ ᱛᱟᱠᱚᱣᱟ ᱡᱮᱢᱚᱱᱤᱧ ᱞᱟᱹᱭᱟ ᱡᱟᱦᱟᱸ ᱠᱚᱨᱮ ᱵᱚᱱ ᱟᱵᱚᱣᱟᱜ ᱯᱚᱨᱚᱵᱽ ᱯᱚᱨᱵᱟᱥ ᱢᱮᱱᱟᱜ ᱟᱥᱮ ᱡᱮᱢᱚᱱ ᱟᱵᱚᱣᱟᱜ ᱦᱟᱹᱛᱤ ᱞᱮᱠᱟᱱ ᱯᱚᱨᱚᱵᱽ ᱦᱩᱭᱱᱟ, ᱥᱚᱦᱨᱟᱭ ᱥᱟᱱᱟᱢ ᱦᱚᱲ ᱜᱚᱼᱵᱟᱵᱟ ᱜᱤᱫᱽᱨᱟᱹ ᱠᱚᱵᱚᱱ ᱥᱮᱞᱮᱫᱚᱜᱼᱟ ᱛᱤᱱᱟᱹᱜ ᱨᱟᱹᱥᱠᱟᱹ ᱵᱩᱡᱩᱜ ᱛᱟᱦᱮᱱᱟ
ᱦᱳᱭ ᱢᱮᱱᱠᱷᱟᱱ ᱟᱢ ᱡᱟᱦᱟᱸᱞᱮᱠᱟᱱ ᱢᱤᱫᱴᱮᱱ ᱥᱚᱝᱥᱟᱨ ᱨᱮᱭᱟᱜ ᱠᱟᱛᱷᱟᱢ ᱢᱮᱱᱫᱟ ᱚᱱᱟ ᱫᱚ ᱢᱤᱫᱴᱮᱱ ᱥᱚᱯᱱᱚ ᱨᱮᱭᱟᱜ ᱥᱚᱝᱥᱟᱨ ᱞᱮᱠᱟᱢ ᱞᱟᱹᱭᱫᱟ ᱱᱤᱭᱟᱹ ᱡᱩᱜᱽ ᱨᱮ ᱩᱱᱟᱹᱜ ᱟᱱᱰᱟᱨᱥᱴᱮᱱᱰᱤᱝ ᱫᱚ ᱚᱠᱚᱭᱟᱜ ᱦᱚᱸ ᱵᱟᱹᱱᱩᱜ ᱟᱠᱟᱫᱟ᱾ ᱠᱟᱹᱴᱤᱡᱪᱚ ᱦᱳᱭ ᱠᱟᱹᱴᱤᱡ ᱪᱩᱞᱩᱝ ᱛᱮᱜᱮ ᱡᱟᱦᱟᱱ ᱡᱤᱱᱤᱥ ᱛᱮᱜᱮ ᱡᱷᱚᱜᱽᱲᱟ ᱡᱷᱟᱢᱮᱞᱟ ᱦᱩᱭᱩᱜ ᱠᱟᱱᱟ, ᱦᱳᱭ ᱛᱚ ᱱᱚᱝᱠᱟᱱ ᱥᱚᱝᱥᱟᱨ ᱱᱩᱠᱚᱫᱚ ᱢᱟᱱᱮ ᱛᱟᱦᱮᱱ ᱜᱮᱭᱟ ᱡᱩᱫᱤᱭᱚ ᱵᱟ ᱛᱟᱦᱮᱱ ᱮᱠᱥᱚ ᱴᱤ ᱨᱮ ᱮᱠᱴᱤ ᱢᱤᱫᱴᱮᱱ ᱛᱟᱦᱮᱸ ᱫᱟᱲᱮᱭᱟᱜᱼᱟ ᱢᱮᱱᱠᱷᱟᱱ ᱡᱮ ᱱᱚᱝᱠᱟᱱ ᱡᱮ ᱩᱱᱟᱹᱜ ᱵᱩᱡᱢᱟᱱ ᱥᱮ ᱟᱡ ᱟᱡ ᱨᱮᱱ ᱡᱟᱢᱟᱭ ᱩᱱᱤ ᱚᱱᱠᱟᱭ ᱪᱟᱞᱟᱣ ᱦᱚᱪᱚᱣᱟᱭ ᱠᱟᱱᱟ ᱢᱮᱱᱫᱚ ᱪᱟᱞᱟᱣ ᱦᱚᱪᱚᱣᱟᱭ ᱠᱟᱱᱟ ᱥᱮ ᱟᱨᱢᱤ ᱦᱚᱲ ᱟᱡᱨᱮᱱ ᱵᱟᱹᱦᱩ ᱚᱱᱠᱟ ᱥᱤᱜᱽᱱᱮᱞ ᱮᱢᱟᱭ ᱠᱟᱱᱟ ᱡᱮ ᱚᱱᱠᱟ ᱡᱮ ᱮᱱᱮᱡ ᱮ ᱪᱟᱞᱟᱜ ᱢᱟ ᱚᱱᱠᱟ ᱫᱚ ᱡᱟᱦᱟᱸ ᱟᱠᱷᱲᱟ ᱠᱚᱨᱮ ᱦᱩᱭᱩᱜ ᱢᱟ ᱚᱱᱟ ᱴᱷᱤᱠ ᱜᱮ ᱚᱱᱟ ᱠᱚ ᱡᱚᱛᱚ ᱡᱚᱛᱚ ᱴᱷᱤᱠ ᱜᱮᱭᱟ ᱢᱮᱱᱠᱷᱟᱱ ᱠᱤᱪᱷᱩ ᱦᱚᱞᱮ ᱦᱚᱸ ᱟᱵᱚᱣᱟᱜ ᱢᱤᱫᱴᱮᱱ ᱢᱟᱱᱮ ᱡᱟᱞᱮᱥ ᱵᱚᱞᱮ ᱢᱤᱫᱴᱮᱱ ᱡᱤᱱᱤᱥ ᱛᱟᱦᱮᱸᱱᱟ ᱡᱮ ᱤᱧ ᱵᱟᱹᱦᱩ ᱠᱚ ᱧᱮᱞᱮ ᱠᱟᱱᱟ ᱥᱮ ᱤᱧ ᱡᱟᱢᱟᱭ ᱦᱚᱸ ᱚᱱᱠᱟᱧ ᱧᱩ ᱵᱟᱲᱟᱭᱮᱫᱟ ᱦᱮᱸ ᱥᱮ ᱤᱧ ᱡᱟᱶᱟᱭ ᱱᱚᱝᱠᱟ ᱧᱩ ᱵᱟᱲᱟᱭᱮᱫᱟ ᱦᱚᱲ ᱪᱮᱫ ᱠᱚ ᱢᱤᱛᱟᱹᱧᱟ
ᱪᱮᱫ ᱠᱚ ᱢᱮᱱ ᱛᱟᱹᱦᱱᱟ ᱵᱚᱫᱱᱟᱢ
ᱵᱚᱫᱱᱟᱢ ᱥᱮ ᱱᱚᱜᱝᱠᱟ ᱢᱤᱫᱴᱮᱱ ᱟᱵᱚ ᱛᱟᱞᱟᱨᱮ ᱮᱠᱷᱚᱱᱳ ᱢᱤᱫᱴᱮᱱ ᱡᱟᱦᱟᱸ ᱢᱚᱱᱮᱨ ᱵᱷᱤᱛᱨᱤ ᱠᱷᱚᱱ ᱢᱤᱫᱴᱮᱱ ᱮ ᱤᱭᱟᱹ ᱠᱟᱹᱢᱤ ᱛᱟᱵᱚᱱ ᱜᱮᱭᱟ ᱡᱚᱞᱥ ᱡᱟᱦᱟᱸ ᱫᱚ ᱮᱠᱫᱚᱢ ᱜᱤ ᱵᱟᱵᱩ ᱠᱩᱥᱤᱭᱟᱜᱼᱟ ᱚᱱᱟ ᱠᱷᱟᱹᱛᱤᱨ ᱛᱮ ᱡᱟᱦᱟᱱ ᱱᱟᱥᱮᱱᱟᱜ ᱛᱮᱜᱮ ᱦᱚᱲ ᱮᱸ ᱡᱷᱚᱜᱽᱲᱟ ᱜᱚᱫᱚᱜ ᱵᱚᱱ ᱟᱨ ᱱᱤᱛᱳᱜ ᱢᱟ ᱡᱟᱦᱟᱸ ᱡᱮᱧᱡᱤ ᱡᱩᱜᱽ ᱠᱟᱱ ᱡᱮᱧᱡᱤ ᱠᱟᱱ ᱜᱮᱭᱟᱵᱚᱱ ᱡᱚᱛᱚ ᱦᱚᱲᱠᱤ ᱛᱚ ᱩᱱᱠᱩ ᱛᱟᱞᱟᱨᱮᱢᱟ ᱱᱚᱣᱟ ᱠᱚᱨᱮᱱᱟᱜ ᱢᱟ ᱟᱫᱚ ᱨᱟᱜᱽ ᱨᱳᱠᱥ ᱥᱮ ᱢᱮᱱᱫᱚ ᱢᱤᱫ ᱜᱷᱟᱹᱲᱤᱛᱮ ᱢᱩᱴ ᱥᱩᱭᱤᱢ ᱱᱚᱣᱟ ᱠᱚᱢᱟ ᱢᱮᱱᱟᱜ ᱠᱟᱜ ᱜᱮ ᱾ ᱛᱚ ᱚᱱᱟ ᱵᱷᱤᱛᱨᱤ ᱨᱮ ᱛᱟᱦᱮᱱ ᱠᱟᱛᱮᱜ ᱦᱚᱸ ᱪᱮᱫ ᱞᱮᱠᱟ ᱠᱟᱛᱮᱜ ᱱᱟᱯᱟᱭᱛᱮ ᱥᱚᱝᱥᱟᱨ ᱪᱟᱞᱟᱣ ᱦᱩᱭᱩᱜᱼᱟ ᱥᱮ ᱟᱱᱰᱟᱨᱥᱴᱮᱱᱰᱤᱝ ᱵᱟᱱᱟ ᱦᱚᱲᱟᱜ ᱱᱚᱶᱟ ᱠᱚ ᱮᱠᱫᱚᱢ ᱡᱟᱹᱨᱩᱲ ᱠᱟᱱ ᱜᱮᱭᱟ ᱢᱟᱱᱮ ᱢᱮᱱ
ᱟᱫᱚ ᱦᱳᱭ ᱱᱚᱣᱟ ᱨᱮᱫᱚ ᱟᱥᱚᱞ ᱠᱟᱛᱷᱟ ᱫᱚ ᱪᱮᱫ ᱦᱩᱭᱩᱜ ᱠᱟᱱᱟ ᱢᱚᱛᱞᱚᱵ ᱱᱚᱣᱟ ᱨᱮᱫᱚ ᱟᱥᱚᱞ ᱠᱟᱛᱷᱟ ᱫᱚ ᱦᱳᱭᱳᱜ ᱠᱟᱱᱟ ᱟᱵᱚᱣᱟᱜ ᱥᱚᱪ ᱟᱨ ᱟᱵᱚᱣᱟᱜ ᱱᱚᱡᱟᱨ ᱾ ᱟᱵᱚᱣᱟᱜ ᱥᱚᱪ ᱵᱚᱫᱚᱞ ᱦᱩᱭᱩᱜᱳᱜᱼᱟ ᱟᱨ ᱟᱵᱚᱣᱟᱜ ᱡᱟᱦᱟᱸ ᱧᱮᱧᱮᱞ ᱫᱟᱵᱚᱱ ᱡᱟᱦᱟᱸ ᱡᱤᱱᱤᱥ ᱧᱮᱞᱮᱫ ᱠᱟᱱᱟ ᱵᱚᱱ ᱡᱟᱦᱟᱸ ᱚᱱᱟ ᱱᱟᱦᱟᱜ ᱵᱟᱵᱚᱱ ᱦᱩᱫᱤᱥᱚᱜ ᱠᱟᱱᱟ ᱦᱮᱸᱥᱮ ᱾ ᱟᱵᱚ ᱫᱚ ᱪᱮᱫ ᱵᱚᱱ ᱧᱮᱞᱟ ᱚᱱᱟ ᱜᱮᱵᱚᱱ ᱪᱤᱠᱟᱭᱮᱫ ᱠᱟᱱᱟ ᱾ ᱚᱱᱟ ᱜᱟᱹᱦᱤᱨ ᱛᱮᱦᱟᱸᱜ ᱵᱟᱵᱚᱱ ᱦᱩᱫᱤᱥᱚᱜ ᱠᱟᱱᱟ ᱾ ᱟᱫᱚ ᱚᱱᱮ ᱚᱱᱠᱟ ᱤᱭᱟᱹᱛᱮ ᱠᱷᱟᱹᱯᱟᱹᱨᱤᱭᱟᱹ ᱠᱚ ᱦᱩᱭᱩᱜ ᱠᱟᱱᱟ ᱟᱨ ᱟᱭᱢᱟ ᱦᱚᱲᱟᱜ ᱾ ᱚᱱᱠᱟ ᱱᱟᱲᱡᱚᱲ ᱥᱟᱹᱜᱟᱹᱭ ᱠᱚ ᱵᱟᱹᱲᱤᱡᱚᱜ ᱠᱟᱱ ᱛᱟᱵᱚᱱᱟ ᱾
ᱦᱳᱭ ᱚᱱᱟ ᱢᱟ ᱦᱮᱸ ᱜᱮ ᱠᱤᱱᱛᱩ ᱟᱵᱚ ᱵᱟᱝ ᱵᱩᱡᱽᱠᱟᱛᱮᱫ ᱾ ᱮᱢᱚᱱ ᱵᱟᱝ ᱵᱩᱡᱽᱠᱟᱛᱮᱫ ᱦᱚᱸ ᱟᱹᱰᱤ ᱚᱠᱛᱚ ᱟᱵᱚ ᱟᱭᱢᱟ ᱠᱤᱪᱷᱩ ᱵᱩᱱ ᱨᱚᱲ ᱯᱟᱨᱚᱢ ᱜᱚᱫ ᱠᱟᱜᱼᱟ ᱢᱮᱱᱠᱷᱟᱱ ᱛᱟᱭᱚᱢ ᱛᱮ ᱩᱱᱤ ᱡᱟᱦᱟᱸᱭ ᱵᱚᱱ ᱨᱚᱲ ᱯᱟᱨᱚᱢᱫᱮ ᱠᱟᱱᱟ ᱩᱱᱤ ᱟᱵᱚᱣᱟᱜ ᱤᱜᱚ ᱠᱷᱟᱹᱛᱤᱨ ᱛᱮ ᱥᱚᱵᱷᱤᱢᱟᱱ ᱦᱚᱸ ᱵᱟᱵᱚᱱ ᱠᱷᱚᱡᱚᱜ ᱠᱟᱱᱟ ᱛᱚ ᱚᱱᱟ ᱠᱷᱟᱹᱛᱤᱨ ᱟᱭᱢᱟ ᱥᱚᱢᱚᱭ ᱟᱵᱚᱣᱟᱜ ᱥᱚᱢᱯᱚᱨᱠᱚ ᱵᱟᱹᱲᱤᱡᱚᱜ ᱠᱟᱱᱟ ᱥᱮ ᱟᱢ ᱟᱢᱟᱜ ᱤᱜᱚ ᱠᱷᱟᱛᱤᱨ ᱛᱮ ᱩᱱᱤ ᱥᱟᱶ ᱵᱟᱢ ᱨᱚᱲ ᱫᱟ ᱵᱟᱢ ᱨᱚᱯᱚᱲ ᱮᱫᱟ ᱛᱚ ᱚᱱᱠᱟ ᱠᱷᱟᱹᱛᱤᱨ ᱛᱮ ᱢᱤᱫᱴᱮᱱ ᱥᱚᱢᱯᱚᱨᱠᱚ ᱡᱟᱦᱟᱸ ᱟᱢ ᱫᱚᱥ ᱵᱚᱪᱷᱚᱨ ᱥᱮ ᱵᱟᱨᱚ ᱵᱚᱪᱷᱚᱨ ᱫᱷᱚᱨᱮ ᱥᱚᱢᱯᱚᱨᱠᱚ ᱢᱮᱱᱟᱜ ᱛᱟᱢᱟ ᱥᱮ ᱩᱱᱤ ᱥᱟᱞᱟᱜ ᱦᱚᱸ ᱵᱟᱹᱲᱤᱡᱚᱼᱟ ᱾ ᱡᱩᱫᱤ ᱟᱢ ᱠᱚᱢᱤᱱᱤᱠᱮᱥᱚᱱ ᱚᱸᱰᱮᱢ ᱜᱮᱯᱟ ᱛᱚ ᱦᱩᱭ ᱫᱟᱲᱮᱭᱟᱜᱼᱟ ᱡᱮ ᱛᱟᱭᱚᱢ ᱫᱟᱨᱟᱢ ᱚᱱᱟ ᱥᱚᱢᱯᱚᱨᱠᱚ ᱟᱢᱟ ᱵᱟᱝ ᱛᱟᱦᱮᱱ ᱛᱟᱢᱟ ᱾
ᱦᱳᱭ ᱦᱳᱭ
ᱱᱚᱝᱠᱟ ᱜᱮ ᱛᱟᱦᱚᱞᱮ ᱥᱳᱢᱳᱭ ᱦᱚᱸ ᱪᱟᱵᱟᱭᱮᱱᱟ ᱵᱮᱥ ᱛᱚᱵᱮ ᱾